ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱚᱸ ᱱᱟᱯᱟᱭ ᱵᱟᱲᱟ ᱜᱮᱛᱚ᱾
ᱦᱮᱸ ᱱᱟᱯᱟᱭ ᱵᱟᱲᱟ ᱜᱮ᱾
ᱚᱸᱻ᱾ ᱢᱟ‌ ᱛᱮᱦᱮᱧ ᱫᱚ ᱛᱟ ᱦᱮᱞᱮ ᱪᱮᱫ ᱥᱟᱛᱟᱢ ᱱᱤᱭᱟᱹᱞᱟᱝ ᱜᱚᱞᱯᱚ ᱭᱟᱞᱟᱝ᱾
ᱟᱸᱥ᱾ ᱥᱟᱛᱟᱢ ᱤᱫᱤ ᱵᱩᱞᱛᱮ ᱫᱚ ᱚᱱᱠᱟ ᱫᱚ ᱵᱟᱹᱧ ᱩᱭᱦᱟᱹᱨ ᱵᱟᱲᱟ ᱦᱟᱠᱟᱫᱟ ᱟᱢ ᱡᱟᱦᱟᱸ ᱱᱟᱜ ᱚᱱᱠᱟᱢ ᱩᱭᱦᱟᱹᱨ ᱵᱟᱲᱟᱼ
ᱟᱪ ᱪᱷᱟ᱾ ᱢᱟᱧ ᱡᱚᱛᱚ ᱱᱟᱜ ᱜᱮ ᱠᱚᱢᱯᱮᱴᱮᱵᱮᱞ ᱢᱟ᱾ ᱡᱚᱛᱚ ᱱᱟᱜ ᱨᱮ ᱜᱮ ᱠᱚᱢᱯᱷᱮᱴᱮᱵᱮᱞ ᱢᱤᱱᱟᱹᱧᱟ᱾
ᱩᱸ ᱛᱟᱯᱚᱨ ᱚᱲᱟᱜ ᱠᱚᱨᱮ ᱫᱚ ᱪᱮᱫ ᱠᱚ ᱠᱟᱢᱤ ᱠᱟᱡ ᱵᱟᱲᱟ ᱦᱩᱭᱩᱜ ᱠᱟᱱᱟ᱾
ᱱᱚᱛᱚᱜ ᱫᱚ ᱚᱲᱟᱜ ᱠᱚᱨᱮ ᱱᱤᱸᱛᱚᱜ ᱫᱚ ᱡᱟᱯᱩᱫ ᱫᱤᱱ ᱛᱚ ᱱᱤᱛ ᱫᱚ ᱨᱚᱦᱚᱭ ᱵᱟᱲᱟ ᱠᱚᱜᱮ ᱦᱟᱸᱜ ᱮᱦᱚᱵ ᱵᱟᱲᱟ ᱦᱩᱭ ᱠᱟᱱᱟ᱾ ᱟᱫᱚ ᱦᱟᱸᱜ ᱥᱟᱨᱫᱤ ᱫᱚᱨᱮ ᱦᱩᱭᱩᱜ-ᱟ, ᱟᱯᱮ ᱥᱮᱡ?
ᱟᱞᱮ ᱥᱮᱫ ᱫᱚ ᱵᱩᱞᱛᱮ ᱱᱩᱝᱠᱟ ᱚᱲᱟᱜ ᱥᱮᱫ ᱫᱚ ᱵᱟᱹᱱᱩᱜ-ᱧᱟ ᱛᱟᱣ ᱚᱲᱟᱜ ᱥᱮᱱᱟᱜ ᱠᱷᱚᱵᱚᱨ ᱞᱮᱠᱟ ᱛᱮᱫᱚ ᱚᱱᱠᱟ ᱫᱚᱼᱼ ᱮᱸ ᱫᱟᱜ ᱠᱚ ᱞᱟᱜᱟᱜ ᱠᱟᱱᱟ ᱵᱤᱛᱟᱹ ᱠᱚᱠᱚ ᱢᱟᱜ ᱫᱟ᱾
ᱟᱨ ᱢᱟᱱᱮ ᱠᱚᱱᱳ ᱨᱚᱦᱚ ᱫᱚ ᱟᱣᱨᱤ ᱮᱛᱚᱦᱚᱵ ᱦᱩᱭᱩᱜ-ᱟ, ᱟᱫᱚ ᱮᱛᱚᱦᱚᱵ ᱢᱟᱠᱚ ᱟᱨ ᱠᱤ ᱟᱫᱚᱼᱼ
ᱟᱪ ᱪᱷᱟ ᱟᱪᱷᱟ ᱦᱟᱸ᱾
ᱦᱩᱸ᱾
ᱫᱚ ᱱᱮᱦᱚᱨ ᱦᱚᱸ ᱚᱱᱠᱟ ᱜᱮ ᱢᱟᱱᱮ ᱚᱲᱟᱜ ᱥᱮᱫ ᱠᱚᱨᱮ ᱫᱚ ᱵᱟᱱᱩᱜ-ᱟ ᱚ ᱵᱚ ᱵᱟᱝ ᱛᱟᱦᱮᱱ ᱦᱩᱭᱩᱜ-ᱟ ᱟᱫᱚ ᱚᱵᱚᱥᱚᱭᱼ ᱠᱷᱚᱡ ᱠᱷᱚᱵᱚᱨ ᱠᱚᱫᱚ ᱦᱟᱛᱟᱣ ᱵᱟᱲᱟᱭ ᱦᱩᱭᱩᱜ-ᱟ ᱛᱚ ᱨᱚᱦᱩ ᱫᱷᱚᱨᱟᱹᱣ ᱠᱟᱱᱟ ᱠᱚ ᱦᱟᱸᱜ ᱵᱟᱹᱭᱦᱟᱹᱲ ᱠᱚᱨᱮ ᱫᱚ ᱦᱟᱸᱜᱼ ᱢᱟᱱᱮ ᱵᱟᱹᱛ ᱠᱚᱨᱮ ᱛᱚ ᱫᱮᱨᱤᱜ-ᱟ ᱟᱨ ᱱᱮᱛᱟᱨ ᱫᱚ ᱟᱥᱟᱲ ᱵᱚᱸᱜᱟ ᱛᱚ ᱩᱢ ᱢᱟ ᱱᱮᱛᱟᱨ ᱫᱚ ᱦᱟᱸᱜ ᱮᱠᱼ ᱟᱥᱟᱲ ᱵᱚᱸᱜᱟ ᱫᱚ ᱦᱟᱸᱜ ᱛᱚ ᱨᱚᱦᱚᱭ ᱫᱚ ᱵᱟᱝ ᱦᱩᱭᱩᱜ ᱠᱟᱱᱟ ᱟᱥᱟᱲ ᱥᱟᱨᱟᱵᱚᱬ ᱵᱚᱸᱜᱟ ᱥᱮᱫ ᱥᱟᱨᱫᱤ ᱨᱚᱦᱚᱭ᱾
ᱦᱮᱸ᱾
ᱫᱟᱜ ᱡᱟᱲᱤ ᱥᱮᱨᱢᱟ ᱫᱟᱜ ᱡᱟᱲᱤ ᱠᱷᱟᱹᱛᱤᱨ ᱛᱮᱜᱮ ᱵᱷᱚᱨᱥᱟ ᱦᱚᱸ ᱟᱯᱮ ᱫᱚ ᱥᱮᱨᱢᱟ ᱫᱟᱜ ᱡᱟᱹᱲᱤ ᱵᱟᱫ ᱠᱟᱛᱮᱫ ᱦᱚᱸᱼᱼ ᱰᱮᱢ ᱠᱚ ᱠᱮᱱᱮᱞ ᱠᱚ ᱢᱮᱱᱟᱜ- ᱟ ᱥᱮ ᱪᱮᱫ ᱞᱮᱠᱟ?
ᱵᱟᱝ ᱥᱮᱨᱢᱟ ᱫᱟᱜ ᱡᱟᱲᱤ ᱵᱩᱞᱛᱮ ᱢᱤᱱᱤ ᱠᱚ ᱫᱚ ᱢᱮᱱᱟᱜ ᱜᱮᱭᱟ ᱥᱮᱞᱚ ᱠᱚ᱾
ᱟᱪᱪᱷᱟ ᱟᱪᱪᱷᱟ᱾
ᱛᱟᱣ ᱨᱮᱦᱚᱸ ᱚᱸ ᱵᱚᱨᱥᱟ ᱫᱤᱱ ᱫᱚ ᱥᱮᱨᱢᱟ ᱫᱟᱜ ᱡᱟᱹᱲᱤ ᱞᱮᱠᱷᱟᱱ ᱜᱮ ᱱᱟᱯᱟᱭᱚᱜ-ᱟ ᱪᱮᱫᱟᱜ ᱥᱮ ᱛᱮᱨ ᱠᱷᱚᱨᱪᱼᱼ ᱠᱷᱚᱨᱪᱟ ᱠᱚᱦᱚᱸ ᱠᱟᱹᱣᱰᱤ ᱠᱚᱦᱚᱸ ᱠᱚᱢ ᱧᱚᱜ ᱞᱟᱜᱟᱜ-ᱟ᱾
ᱮᱠᱫᱚᱢ ᱮᱠᱫᱚᱢ ᱮᱠᱫᱚᱢ ᱢᱟᱱᱮ᱾ ᱱᱤ ᱱᱤᱛᱚᱜ ᱚᱱᱟ ᱤᱭᱟᱹ ᱮᱴᱟᱜ ᱠᱤᱪᱷᱩ ᱛᱮᱢ ᱡᱩᱫᱤᱢ ᱵᱷᱚᱨᱥᱟᱜ-ᱟ ᱛᱟᱦᱚᱞᱮ ᱟᱢ ᱢᱟᱜ ᱢᱟᱱᱮᱼᱼ ᱠᱟᱣᱰᱤ ᱦᱚᱸ ᱵᱟᱲᱛᱤ ᱞᱟᱜᱟᱜ-ᱟ ᱞᱟᱜᱟᱜ ᱦᱚᱸ᱾
ᱩᱸ ᱦᱩᱸ ᱥᱟᱶᱛᱮ ᱡᱩᱫᱤᱢ ᱮᱸ ᱱᱟᱯᱟᱭ ᱧᱚᱜ ᱠᱟᱛᱮᱢ ᱩᱭᱦᱟᱹᱨᱟ ᱡᱩᱫᱤ ᱵᱚᱨᱥᱼᱼ ᱵᱟᱨᱥᱟ ᱫᱤᱱ ᱦᱚ ᱥᱮᱞᱚ ᱫᱟᱜ ᱛᱮᱢ ᱨᱚᱦᱚᱭᱟ ᱢᱮᱱᱠᱷᱟᱱ ᱮᱸ ᱱᱚᱣᱟ ᱡᱟᱦᱟᱸ ᱥᱮᱞᱚ ᱠᱚ ᱢᱮᱱᱟᱜ-ᱟ ᱚᱱᱟ ᱦᱚᱸᱛᱚ ᱚᱛ ᱞᱟᱛᱟ ᱨᱮᱱᱟᱜ ᱫᱟᱜ ᱦᱚᱸᱛᱚ ᱪᱟᱵᱟᱜ-ᱟ᱾
ᱟᱪᱪᱷᱟ ᱟᱪᱪᱷᱟ᱾
ᱪᱮᱠᱟ ᱪᱟᱵᱟ ᱵᱚᱞᱛᱮ ᱪᱮᱫ ᱠᱟ ᱡᱩᱫᱤ ᱤᱧᱤᱧ ᱞᱟᱹᱭᱟ ᱟᱞᱮ ᱟᱛᱳ ᱱᱚᱝᱠᱟ ᱠᱮᱥ ᱦᱩᱭ ᱞᱮᱱᱟ ᱢᱤᱫᱴᱟᱝ ᱠᱚᱞᱼᱼ ᱠᱚ ᱛᱟᱲᱟᱣ ᱞᱟᱜ-ᱟ ᱠᱚ ᱥᱚᱨᱠᱟᱨ ᱠᱷᱚᱱᱮ ᱠᱚ ᱮᱢᱟᱫ ᱞᱮᱫ ᱛᱮᱸᱼᱼ ᱱᱚᱣᱟ ᱮᱸ ᱵᱚᱦᱚᱲ ᱵᱚᱦᱚᱲ ᱞᱤᱸᱜᱤᱱ ᱠᱟᱱ ᱛᱷᱤᱸ ᱢᱟᱱᱮ ᱵᱷᱤᱱᱟᱹ ᱴᱤᱯᱟᱹᱣ ᱛᱮ ᱦᱚᱲ᱾ ᱠᱤᱱᱛᱩ ᱰᱷᱮᱠᱚᱡ ᱠᱚᱞ ᱠᱟᱱᱟ ᱢᱟᱱᱮ ᱟᱨ ᱞᱟᱫᱟ ᱛᱮ ᱯᱟᱹᱭᱤᱯ ᱞᱮ ᱛᱩᱫᱟᱼᱼ ᱵᱚᱦᱚᱲᱼᱵᱚᱦᱚᱲ ᱠᱤᱱᱛᱩᱜ ᱚᱱᱟ ᱫᱟᱜ ᱧᱮᱞ ᱫᱟ ᱢᱤᱫᱼᱼ
ᱵᱚᱪᱷᱚᱨ ᱯᱮ ᱫᱟᱜ ᱠᱟᱴᱤᱡ ᱠᱚᱢ ᱱᱟ᱾
ᱮᱠᱫᱚᱢ ᱮᱠᱫᱚᱢ
ᱛᱟᱦᱚᱞᱮ ᱚᱱᱠᱟ ᱡᱩᱫᱤ ᱵᱚᱱ ᱵᱚᱨᱥᱟ ᱫᱤᱱ ᱦᱚᱸᱵᱚᱱ ᱪᱟᱥᱟ ᱱᱚᱝᱠᱟ ᱥᱮᱞᱚᱢ ᱞᱮ ᱛᱚ ᱚᱵᱚᱥᱼᱼ ᱫᱟᱜ ᱱᱟᱥᱮ ᱩᱥᱩᱞᱚᱜ ᱠᱚᱢᱚᱜ-ᱟ
ᱮᱠᱫᱚᱢ ᱠᱚᱢᱚᱜᱼᱟ ᱦᱮᱸ ᱦᱮᱸ ᱼᱼ ᱟᱫᱚ ᱱᱤᱛ ᱡᱩᱫᱤ ᱚᱱᱟ ᱫᱟᱜ ᱵᱚᱱ ᱚᱯᱚᱪᱚᱭᱟ ᱛᱟᱦᱟᱞᱮ ᱦᱟᱯᱮᱱ ᱫᱤᱱ ᱟᱵᱚ ᱫᱟᱜ ᱮᱴᱠᱮᱴᱚᱬᱮ ᱞᱟᱜᱟᱣ ᱵᱚᱱᱟ ᱢᱟᱱᱮ ᱦᱟᱸᱜ᱾ ᱮᱴᱟᱜ ᱥᱚᱢᱚᱭ ᱟᱨᱠᱤ ᱡᱚᱠᱷᱚᱱ ᱱᱤᱨᱚᱱ ᱵᱮᱲᱟ, ᱦᱚᱸ ᱛᱚ ᱚᱱᱟ ᱞᱮᱠᱟᱛᱮ ᱛᱟᱦᱚᱞᱮ ᱱᱤᱛᱳ ᱫᱚ ᱟᱹᱛᱩ ᱫᱤᱥᱚᱢ ᱫᱚ?
ᱟᱫᱚ ᱟᱹᱛᱩ ᱫᱤᱥᱚᱢ ᱵᱚᱞᱛᱮ ᱚᱱᱠᱟ ᱵᱤᱨ ᱫᱤᱥᱚᱢ ᱠᱟᱱᱟᱞᱮ ᱟᱞᱮ ᱫᱚ᱾
ᱟᱪᱪᱷᱟ ᱟᱪᱪᱷᱟ ᱟᱞᱮ ᱡᱟᱦᱟᱸ ᱛᱚ ᱢᱟᱱ ᱫᱤᱥᱚᱢ᱾
ᱚ
ᱦ
ᱛᱟᱯᱚᱨ ᱵᱟᱭᱨᱮ ᱨᱮᱫᱚ ᱪᱮᱫ ᱪᱮᱫ ᱠᱚ ᱠᱟᱹᱢᱤ ᱠᱟᱡᱽ ᱵᱟᱲᱟ ᱦᱩᱭᱩᱜᱭᱼᱟ ᱵᱟᱭᱨᱮ ᱨᱮᱫᱚ?
ᱱᱤᱛᱚᱜ ᱫᱚ ᱦᱟᱸᱜ ᱵᱟᱭᱨᱮ ᱠᱚᱨᱮ ᱫᱚ ᱯᱟᱲᱦᱟᱣ ᱵᱟᱲᱟᱜ ᱜᱮ᱾ ᱦᱮᱸ ᱟᱢ ᱫᱚ?
ᱦᱮᱸ ᱤᱧ ᱚᱱᱠᱟ ᱚᱞᱚᱜ ᱯᱟᱲᱦᱟᱣ᱾
ᱟᱪ ᱪᱷᱟ ᱟᱪ ᱪᱷᱟ ᱟᱪ ᱪᱷᱟ ᱟᱪ ᱪᱷᱟ ᱱᱮ ᱦᱚᱲ ᱦᱚᱸ ᱚᱱᱟ ᱠᱚᱜᱮ ᱱᱤᱛᱚᱜ ᱫᱚ। ᱛᱟᱨᱯᱚᱨᱮ ᱦᱟᱸᱜ ᱪᱟᱥᱵᱟᱥ ᱥᱮᱫ ᱫᱚ ᱟᱣᱨᱤ ᱫᱷ ᱦᱩᱭᱩᱜᱼᱟ ᱦᱟᱸᱜ ᱫᱮᱠᱷᱟ ᱡᱟᱠ ᱼ ᱛᱚᱵᱮ ᱦᱟᱸᱜ ᱞᱟᱹᱭᱟ ᱚᱠᱟᱥᱮᱫ ᱠᱟᱹᱢᱤ ᱠᱟᱡ ᱠᱟᱹᱢᱤ ᱪᱟᱞᱟᱜ ᱦᱩᱭᱩᱜᱼᱟ ᱢᱮᱱ ᱛᱮᱫ᱾
ᱦᱮᱸ ᱟᱫᱚ ᱠᱟᱛᱷᱟ ᱫᱚ ᱦᱩᱭᱩᱜ ᱠᱟᱱᱟ ᱟᱵᱚ ᱫᱚ ᱱᱚᱣᱟ ᱩᱢᱮᱨ ᱨᱮᱫᱚ ᱚᱞᱚᱜ ᱼ ᱠᱚᱲᱟ ᱦᱚᱸ ᱥᱟᱺᱜᱤᱧ ᱞᱟᱹᱭᱟ ᱟᱹᱰᱤ ᱢᱤᱫᱴᱟᱝ ᱵᱟᱹᱲᱤᱡ ᱢᱤᱫᱴᱟᱝ ᱰᱟᱦᱟᱨ ᱥᱮᱫ ᱵᱚᱱ ᱛᱟᱲᱟᱢ ᱞᱮᱠᱟᱧ ᱵᱩᱡᱷᱟᱹᱣᱟ᱾
ᱢᱟᱱᱮ ᱱᱮᱦᱚᱱᱟᱜ ᱦᱚᱸ ᱵᱟᱹᱲᱤᱡ ᱠᱟᱱᱟ ᱟᱨ ᱟᱵᱚᱣᱟᱜ ᱟᱵᱚᱣᱟᱜ ᱡᱟᱦᱟᱸ ᱟᱵᱚᱣᱟᱜ ᱟᱵᱚ ᱞᱟᱹᱜᱤᱫ ᱼᱼ ᱢᱟᱱᱮ ᱟᱵᱚ ᱦᱚᱲ ᱦᱚᱯᱚᱱ ᱞᱟᱹᱜᱤᱫ ᱦᱚᱸ ᱵᱟᱹᱲᱤᱡ ᱤᱫᱤ ᱠᱟᱱᱟ ᱟᱵᱚ ᱢᱟᱱᱮ ᱱᱤᱛ ᱱᱚᱣᱟ ᱨᱮ ᱵᱟᱵᱚᱱ ᱡᱚᱯᱲᱟᱣ ᱛᱟᱦᱮᱱ ᱠᱷᱟᱱ ᱟᱵᱚᱨᱮᱱ ᱡᱟᱦᱟᱸᱭ ᱯᱚᱨᱮᱱ ᱤᱭᱟᱹᱮᱱ ᱦᱚᱸᱼᱼ ᱠᱚ ᱞᱟᱹᱭ ᱟᱠᱚ ᱱᱩᱭ ᱫᱟᱫᱟ ᱥᱮ ᱱᱩᱭ ᱵᱚᱭᱦᱟ ᱵᱟᱭ ᱯᱟᱲᱦᱟᱣ ᱞᱮᱫᱤᱫᱤᱧ ᱤᱧᱫᱚ ᱪᱮᱫ ᱤᱧ ᱪᱤᱠᱟᱹᱭᱟ ᱱᱤᱛᱚᱜ ᱚᱱᱠᱟ ᱚᱱᱠᱟᱱ ᱯᱚᱨᱮ ᱨᱮ ᱟᱵᱚ ᱧᱮᱞ ᱠᱟᱛᱮᱫ ᱦᱚᱸ ᱯᱚᱨᱮ ᱨᱮᱱ ᱠᱚ ᱩᱫᱽᱜᱟᱹᱜ ᱟᱠᱚ ᱯᱟᱲᱦᱟᱜ ᱞᱟᱹᱜᱤᱫ᱾ ᱡᱟᱜ ᱜᱮ ᱡᱟᱦᱟᱸ ᱞᱮᱠᱟ ᱞᱟᱹᱜᱤᱫ ᱜᱮᱭᱟ ᱦᱮᱸ ᱛᱟᱨᱯᱚᱨᱮ ᱟᱫᱚ ᱱᱤᱛᱚᱜ ᱫᱚ ᱡᱚᱢ ᱵᱟᱲᱟ ᱠᱚᱫᱚ ᱦᱩᱭ ᱟᱠᱟᱱᱟ ᱦᱮᱸ ᱵᱟᱝ ᱥᱮ?
ᱡᱚᱢ ᱵᱟᱲᱟ ᱵᱚᱞᱛᱮ ᱱᱚᱜ ᱚᱭ ᱦᱮᱡ ᱦᱩᱭ ᱮᱱᱟ ᱱᱚᱛᱮ ᱠᱮᱞᱟᱥ ᱵᱚᱞᱛᱮ ᱚᱱᱠᱟ ᱤᱭᱩᱱᱤᱵᱷᱟᱨᱥᱤᱴᱤ ᱴᱤ ᱥᱮᱫ ᱛᱮ ᱠᱟᱹᱴᱤᱡ ᱠᱟᱹᱢᱤ ᱛᱟᱦᱮᱸ ᱠᱟᱱᱟ।
ᱟᱫᱚᱻ ᱠᱟᱹᱢᱤ ᱵᱚᱞᱛᱮ ᱚᱱᱠᱟ ᱪᱟᱞᱟᱣ ᱦᱩᱭ ᱞᱮᱱᱟ ᱚᱱᱠᱟ ᱵᱟᱨᱚ ᱢᱟᱱᱮ ᱵᱟᱨᱚᱴᱟ ᱫᱤᱠᱜᱮ ᱟᱫᱚ ᱠᱤᱱᱛᱩ ᱟᱹᱰᱤ ᱵᱤᱞᱚᱱ ᱱᱤᱛᱚᱜ ᱼ ᱛᱟᱱᱤ ᱠᱚ ᱞᱟᱦᱟ ᱜᱮ ᱦᱮᱡ ᱦᱩᱭᱩ ᱟᱠᱟᱱᱟ ᱟᱫᱚ ᱼ ᱧᱮᱞ ᱦᱩᱭ ᱮᱱᱟ ᱦᱚᱥᱴᱮᱞ ᱨᱮᱱᱟᱜ ᱵᱮᱯᱟᱨ ᱛᱚ ᱫᱟᱠᱟ ᱠᱚᱫᱚ ᱢᱮᱱᱟᱜ ᱜᱮᱭᱟ ᱟᱫᱚ ᱫᱟᱠᱟ ᱠᱚ ᱥᱟᱵ ᱟᱹᱜᱩ ᱦᱩᱭᱱᱟ ᱡᱚᱢ ᱦᱩᱭᱩᱜᱼᱟ।
ᱟᱪ ᱪᱷᱟ ᱟᱪ ᱪᱷᱟ ᱦᱮᱸ ᱦᱚᱸ ᱟᱪ ᱪᱷᱟ ᱟᱪ ᱪᱷᱟ ᱦᱮᱸ ᱛᱟᱦᱚᱞᱮ ᱱᱤᱛᱚᱜ ᱫᱚ ᱡᱩᱫᱤ ᱥᱟᱛᱟᱢ ᱠᱚ ᱱᱤᱭᱟᱹᱞᱟᱝ ᱜᱚᱞᱯᱚᱭᱟ ᱛᱟᱦᱚᱞᱮ ᱼ ᱢᱤᱫᱴᱟᱝ ᱛᱟᱦᱚᱞᱮ ᱥᱟᱛᱟᱢ ᱠᱩᱠᱞᱤᱧ ᱫᱚᱦᱚᱭᱮᱫ ᱛᱟᱞᱟᱝᱟ ᱦᱮᱸ ᱵᱟᱝ?
ᱦᱮᱸ ᱦᱮᱸ
ᱧᱮᱞᱚ ᱯᱟᱹᱦᱤᱞ ᱫᱚ ᱢᱚᱴᱟᱢᱚᱴᱤ ᱟᱥᱟᱲ ᱵᱚᱸᱜᱟ ᱜᱮᱠᱚ ᱪᱟᱥᱮᱫ ᱛᱟᱦᱮᱸᱫ ᱠᱚ ᱦᱮᱸ। ᱟᱨ ᱢᱚᱴᱟᱢᱚᱴᱤ ᱱᱤᱛᱚᱜ ᱫᱚ ᱼ ᱱᱤᱛᱚᱜ ᱡᱟᱦᱟᱸ ᱡᱮ ᱧᱮᱞᱚᱜ ᱠᱟᱱᱟ ᱠᱚᱭᱮᱠ ᱵᱚᱪᱷᱚᱨ ᱫᱷᱚᱨᱮ ᱢᱚᱴᱟᱢᱚᱴᱤ ᱡᱟᱠ ᱜᱮ ᱫᱩᱛᱤᱱ ᱵᱚᱪᱷᱚᱨ ᱼ ᱵᱚᱪᱷᱚᱨ ᱮᱢ ᱞᱟᱹᱭᱟ ᱥᱮ ᱫᱚᱥ ᱵᱟᱨ ᱫᱚᱥ ᱟᱴ ᱫᱚᱥ ᱵᱚᱪᱷᱚᱨ ᱢᱚᱪᱟᱹᱫ ᱨᱮᱢ ᱞᱟᱹᱭ ᱢᱚᱴᱟᱢᱩᱴᱤ ᱧᱮᱞ ᱢᱮ ᱟᱥᱟᱲ ᱵᱚᱸᱜᱟ ᱫᱚ ᱵᱟᱝᱵᱚᱱ ᱨᱚᱦᱚᱭᱮᱫᱟ ᱠᱤᱱᱛᱩ ᱯᱟᱹᱦᱤᱞ ᱫᱚ ᱚᱱᱟ ᱠᱚ ᱞᱟᱹᱭᱮᱫ ᱛᱟᱦᱮᱸᱫᱱᱟ ᱟᱥᱟᱲ ᱵᱚᱸᱜᱟ ᱜᱮᱠᱚ ᱨᱚᱦᱚᱭᱮᱫ ᱛᱟᱦᱮᱸᱫ ᱠᱚ। ᱢᱟᱱᱮ ᱟᱥᱟᱲ ᱨᱮᱜᱮ ᱥᱟᱹᱨᱫᱤ ᱨᱚᱦᱚᱭ ᱠᱚ ᱫᱚᱦᱚᱭᱮᱫ ᱛᱟᱦᱮᱸᱫ ᱠᱚ। ᱱᱤᱛ ᱫᱚ ᱛᱟᱦᱚᱞᱮ ᱚᱱᱟ ᱮᱴᱠᱮᱴᱚᱬᱮ ᱟᱢᱟᱜ ᱪᱮᱫ ᱞᱮᱠᱟ ᱟᱢᱟᱜ ᱯᱟᱨᱯᱟᱥ ᱛᱮᱫᱚ ᱪᱮᱫ ᱞᱮᱠᱟ ᱢᱚᱱᱮ ᱦᱩᱭᱩᱜ ᱛᱟᱢᱟ ᱡᱮ ᱱᱤᱛ ᱵᱟᱝ ᱨᱚᱦᱚᱭᱱᱟ ᱟᱵᱚᱣᱟᱜ ᱠᱟᱨᱚᱱ
ᱡᱮᱢᱚᱱᱤᱧ ᱞᱟᱹᱭᱟ ᱯᱩᱭᱞᱩ ᱨᱮᱫᱚ ᱡᱩᱫᱤ ᱦᱩᱲᱩ ᱨᱚᱦᱚᱭ ᱠᱟᱛᱷᱟ ᱟᱞᱮ ᱱᱚᱝᱠᱟ ᱠᱚ ᱞᱟᱹᱭ ᱵᱟᱲᱟᱭᱟ ᱟᱢᱵᱟᱵᱩᱤ ᱛᱤ ᱡᱚᱢ ᱯᱚᱨᱮ ᱠᱚ ᱨᱚᱦᱚᱭ ᱠᱮᱭᱟ ᱦᱩᱲᱩ ᱫᱚ
ᱦᱮᱸ ᱮᱸ
ᱟᱫᱚ ᱢᱮᱱᱠᱷᱟᱱ ᱱᱤᱛᱚᱜ ᱡᱩᱜ ᱵᱚᱫᱚᱞ ᱥᱟᱶ ᱥᱟᱶ ᱥᱟᱶᱛᱮ ᱱᱚᱣᱟ ᱟᱵᱚᱣᱟᱜ ᱫᱷᱟᱹᱨᱛᱤ ᱡᱚᱛᱚᱜᱮ ᱫᱷᱟᱹᱨᱛᱤ ᱨᱮᱱᱟᱜ ᱩᱢᱮᱨ ᱵᱟᱹᱲᱛᱤᱜ ᱠᱟᱱᱟ ᱟᱹᱪᱩᱨ ᱵᱤᱦᱩᱨᱚᱜ ᱠᱟᱱᱟ ᱫᱷᱟᱹᱨᱛᱤ ᱱᱚᱣᱟ ᱪᱮᱫ ᱤᱧ ᱦᱚᱭ ᱵᱷᱟᱱᱰᱩᱞ ᱛᱟᱞᱟᱨᱮ ᱚᱱᱟ ᱥᱟᱶ ᱥᱟᱶᱛᱮ ᱟᱵᱚᱣᱟᱜ ᱡᱟᱦᱟᱸ ᱢᱟᱹᱱᱢᱤᱭᱟᱜ ᱠᱟᱹᱢᱤ ᱠᱟᱹᱥᱤ ᱱᱤ ᱠᱚ ᱛᱟᱞᱟ ᱛᱮᱜᱮ ᱡᱮᱢᱚᱱ
ᱯᱷᱚᱱ ᱫᱟᱜ ᱫᱷᱩᱥᱚᱱ ᱫᱟᱨᱮ ᱯᱟᱞᱟ ᱵᱤᱨ ᱵᱩᱨᱩ ᱢᱟᱜ ᱥᱟᱯᱷᱟ ᱩᱡᱟᱹᱲ ᱠᱷᱟᱹᱛᱤᱨ ᱜᱮ ᱱᱚᱝᱠᱟᱱ ᱮᱯᱷᱮᱠᱴ ᱫᱩᱧ ᱞᱟᱹᱭᱟ᱾ ᱛᱟᱦᱞᱮ ᱟᱢᱟᱜ ᱢᱚᱱᱮ ᱛᱮᱫᱚ ᱪᱤᱠᱟᱭ ᱞᱟᱭᱟ?
ᱤᱧᱟᱹᱜ ᱦᱚᱸ ᱢᱚᱴᱟᱢᱩᱴᱤ ᱟᱢᱟᱜ ᱟᱥᱨᱟ ᱜᱮ ᱢᱤᱫ ᱢᱚᱦᱚᱛ ᱜᱮ ᱠᱟᱨᱚᱱ ᱪᱤᱠᱟᱹ ᱞᱮᱠᱟ ᱨᱮ ᱢᱟᱱᱮ ᱯᱟᱹᱦᱤᱞ ᱫᱚ ᱫᱟᱨᱮ ᱱᱟᱹᱲᱤ ᱵᱟᱹᱲᱛᱤ ᱛᱟᱦᱮᱸ ᱠᱟᱱᱛᱮ ᱥᱚᱢᱚᱭ ᱨᱮ ᱚᱠᱛᱚ ᱨᱮ ᱫᱟᱜ ᱦᱚᱸᱭ ᱫᱟᱜ ᱮᱫ ᱛᱟᱦᱮᱸᱫ-ᱮ᱾
ᱫᱟᱨᱮ ᱤᱱᱠᱟᱹ ᱨᱚᱠᱚᱢ ᱫᱚ ᱨᱚᱦᱚᱭ ᱦᱚᱸ ᱫᱟᱨᱮ ᱠᱚᱦᱚᱸ ᱵᱟᱵᱚᱱ ᱨᱚᱦᱚᱭᱮᱫ-ᱟ ᱡᱩᱫᱤ ᱵᱚᱱ ᱨᱚᱦᱚᱭᱮᱫ ᱨᱮᱦᱚᱸ ᱢᱟᱱᱮ ᱡᱟᱦᱟᱸ ᱯᱟᱹᱦᱤᱞ ᱢᱤᱫᱴᱮᱱ ᱫᱚᱥ ᱵᱟᱨᱚ ᱵᱚᱪᱷᱚᱨ ᱫᱟᱨᱮ ᱢᱟᱱᱮ ᱩᱢᱮᱨ ᱡᱟᱦᱟᱸ ᱫᱟᱨᱮ ᱢᱤᱫᱴᱮᱱ ᱛᱟᱦᱮᱱ ᱠᱟᱱ ᱛᱟᱦᱮᱸᱫ ᱚᱱᱟ ᱫᱟᱨᱮ ᱞᱮᱠ ᱚᱱᱠᱟ ᱫᱚ ᱢᱤᱫᱴᱟᱝ ᱱᱟᱣᱟ ᱡᱟᱦᱟᱸ ᱦᱟᱨᱟ ᱜᱚᱫᱚᱜ ᱠᱟᱱᱟ ᱚᱱᱟ ᱫᱟᱨᱮ ᱫᱚ ᱚᱱᱠᱟ ᱫᱚ ᱵᱟᱭ ᱠᱟᱡᱽ ᱮᱫᱼᱟ᱾
ᱟᱨ ᱪᱮᱫ ᱤᱧ ᱞᱟᱹᱭᱟ ᱡᱮᱢᱚᱱ ᱯᱟᱹᱦᱤᱞ ᱦᱚᱲ ᱞᱮᱠᱟ ᱡᱮᱢᱚᱱ ᱟᱵᱚ ᱱᱟᱦᱟᱜ ᱨᱤᱱ ᱡᱩᱣᱟᱹᱱ ᱯᱤᱲᱦᱤ ᱠᱚ ᱵᱟᱵᱚᱱ ᱫᱟᱲᱮ ᱡᱩᱢᱤᱜ ᱠᱟᱱᱟ ᱚᱱᱠᱟᱜᱮ ᱯᱟᱹᱦᱤᱞ ᱫᱟᱨᱮ ᱞᱮᱠᱟ ᱦᱚᱸ ᱱᱟᱦᱟᱜ ᱫᱟᱨᱮ ᱫᱚ ᱵᱟᱝ ᱫᱟᱨᱮᱜ ᱠᱟᱱᱟ
ᱮᱠᱫᱚᱢ ᱮᱠᱫᱚᱢ ᱮᱠᱫᱚᱢ ᱱᱚᱣᱟ ᱫᱚ ᱮᱠᱫᱚᱢ ᱡᱚᱛᱷᱟᱛ ᱠᱟᱛᱷᱟᱢ ᱞᱟᱹᱭ ᱠᱮᱫ ᱫᱟ
ᱦᱮᱸ
ᱦᱩᱸ ᱟᱫᱚ ᱱᱚᱣᱟ ᱫᱚ ᱱᱚᱜ ᱚᱭ ᱠᱤᱪᱷᱩ ᱠᱷᱚᱱ ᱢᱟᱲᱟᱝ ᱡᱟᱦᱟᱸᱟᱢ ᱞᱟᱹᱭ ᱠᱮᱫ ᱮᱱᱛᱮᱜ ᱩᱢᱮᱨ ᱫᱷᱟᱹᱨᱛᱤ ᱨᱮᱱᱟᱜ ᱩᱢᱮᱨ ᱦᱚᱸ ᱵᱟᱹᱲᱛᱤ ᱞᱟᱹᱛᱤᱜ ᱠᱟᱱᱟ ᱥᱮ ᱟᱵᱚ ᱦᱚᱸ ᱟᱵ ᱵᱚᱱᱚᱫᱚᱞ ᱠᱚ ᱦᱩᱭ ᱤᱫᱤᱜ ᱠᱟᱱᱟ ᱱᱚᱝᱠᱟ ᱞᱮᱠᱟᱜᱮ ᱛᱟᱦᱞᱮ ᱫᱟᱨᱮ ᱦᱚᱸ ᱚᱱᱟ ᱚᱱᱟ ᱞᱮᱠᱟ ᱛᱮᱜᱮ ᱚᱱᱟᱦᱚᱸ ᱵᱟᱝ ᱦᱩᱭᱩᱜ ᱠᱟᱱᱟ ᱤᱧᱟᱹᱜ ᱢᱚᱱᱮ ᱞᱮᱠ
ᱦᱮᱸ᱾
ᱢᱟᱱᱮ ᱯᱟᱹᱦᱤᱞᱟᱜ ᱫᱟᱨᱮ ᱞᱮᱠᱟ ᱫᱚ ᱟᱨᱠᱤ? ᱱᱤᱛᱚᱜ ᱫᱚ ᱡᱟᱦᱟᱸ ᱥᱟᱨ ᱪᱟᱯᱟᱱ ᱡᱩᱜᱽ᱾ ᱦᱮᱸ ᱥᱟᱨ ᱪᱟᱯᱟᱱ ᱡᱩᱜᱽ ᱥᱮ ᱥᱟᱨ ᱪᱟ ᱵᱷᱚᱨᱥᱟ ᱜᱮ ᱵᱮᱥᱤᱨ ᱵᱷᱟᱜᱽ ᱫᱟᱨᱮ ᱠᱚᱜᱮ ᱠᱤᱱᱛᱩ ᱯᱟᱹᱦᱤᱞ ᱫᱚ ᱧᱮᱞ ᱢᱮ ᱦᱟᱸᱜ ᱢᱤᱫᱴᱟᱝ ᱦᱳᱭᱛᱳ ᱟᱯᱮ ᱥᱩᱨ ᱠᱚ ᱡᱟᱦᱟᱸ ᱞᱮᱠᱟᱱᱟᱜ ᱢᱤᱫᱴᱟᱝ ᱫᱟᱨᱮ ᱢᱮᱱᱟᱜᱼᱟ ᱢᱟᱨᱮ ᱚᱨᱮ ᱫᱟᱨᱮ᱾ ᱚᱱᱟ ᱡᱟᱦᱟᱸᱭ ᱡᱩᱫᱤᱢ ᱞᱟᱹᱭᱟ ᱚᱱᱟ ᱫᱚ ᱪᱮᱫ ᱥᱟᱨ ᱪᱟᱯᱟᱱ ᱜᱮ ᱞᱟᱜᱟᱣ ᱦᱚᱸ ᱵᱟᱭ ᱞᱟᱜᱟᱣ ᱠᱟᱫᱟ ᱥᱮ ᱩᱱ ᱡᱚᱠᱷᱚᱱ ᱨᱚᱦᱚᱭ ᱥᱚᱢᱚᱭ ᱚᱱᱟ ᱜᱟᱡᱽᱡᱚ ᱠᱚᱫᱚ ᱨᱚᱦᱚᱭ ᱦᱚᱸ ᱵᱟᱝᱠᱚ ᱨᱚᱦᱚᱭ ᱞᱮᱫᱟ ᱠᱤᱱᱛᱩ ᱩᱱᱟᱹᱜ ᱫᱤᱱ ᱴᱮᱠᱟᱣ ᱢᱮᱱᱟᱜᱼᱟ᱾ ᱠᱤᱱᱛᱩ ᱱᱮᱛᱟᱨᱟᱜ ᱡᱟᱦᱟᱸ ᱫᱟᱨᱮ ᱟᱹᱰᱤ ᱡᱚᱛᱚᱱ ᱠᱟᱛᱮᱜ ᱮᱢ ᱨᱚᱦᱚᱭᱟᱢ᱾ ᱠᱤᱱᱛᱩ ᱚᱱᱟ ᱫᱚ ᱩᱱᱟᱹᱜ ᱫᱤᱱ ᱴᱮᱠᱟ ᱦᱚᱸ ᱵᱟᱝ ᱴᱮᱠᱟᱜ ᱠᱟᱱᱟ᱾ ᱠᱤᱱᱛᱩ ᱢᱚᱴᱟᱢᱚᱴᱤ ᱞᱟᱹᱴᱩ ᱧᱚᱜ ᱦᱚᱭ ᱦᱤᱸᱥᱤᱫ ᱥᱮ ᱦᱮᱡ ᱞᱮᱱ ᱠᱷᱟᱡ ᱜᱮ ᱚᱱᱟ ᱫᱟᱨᱮ ᱢᱟᱲᱟᱝ ᱛᱮ ᱜᱳᱞᱴᱟᱹᱜᱼᱟ᱾
ᱦᱮᱸ᱾
ᱠᱚ ᱛᱷᱟᱣᱱᱟ ᱠᱚ ᱥᱟᱶ ᱟᱵᱚᱣᱟᱜ ᱫᱷᱟᱹᱨᱛᱤ ᱨᱮᱱᱟᱜ ᱵᱚᱱᱚᱫᱚᱞ ᱦᱚᱢ ᱢᱮᱱ ᱫᱟᱲᱮᱭᱟᱜᱼᱟ ᱥᱮ ᱱᱚᱶᱟ ᱥᱟᱨ ᱪᱟᱯᱟᱱ ᱦᱚᱸ ᱞᱟᱹᱭ ᱜᱟᱱᱚᱜᱼᱟ ᱡᱟᱦᱟᱸ ᱞᱮᱠᱟ ᱜᱮ᱾
ᱠᱟᱨᱚᱱ ᱯᱟᱹᱦᱤᱞ ᱥᱟᱨᱡᱚᱢ ᱫᱟᱨᱮ ᱠᱚ ᱡᱮᱢᱚᱱ ᱟᱞᱮ ᱵᱤᱨ ᱫᱤᱥᱚᱢ ᱛᱚ ᱚᱲᱟᱜ ᱠᱩᱰᱟᱹᱢ ᱠᱷᱚᱱᱜ ᱜᱮ ᱵᱤᱫ ᱫᱚ ᱮᱛᱚᱦᱚᱵ ᱟᱠᱟᱱᱟ ᱢᱟᱱᱮ ᱚᱱᱠᱟᱱ ᱥᱟᱨᱡᱚᱢ ᱫᱟᱨᱮ ᱠᱚ ᱢᱤᱫ ᱵᱟᱨ ᱫᱚ ᱢᱮᱱᱟᱜ ᱜᱮᱭᱟ ᱵᱟᱨ
ᱟᱪᱷᱟ ᱟᱪᱷᱟ᱾ ᱮᱠᱫᱚᱢ ᱟᱪ
ᱠᱤᱱᱛᱩ ᱱᱮᱛ ᱛᱟᱨ ᱫᱚ ᱥᱟᱨᱡᱚᱢ ᱫᱚ ᱱᱚᱝᱠᱟ ᱫᱚ ᱛᱤᱥ ᱦᱚᱸ ᱵᱟᱝ ᱢᱚᱴᱟᱜ ᱤᱧ ᱧᱮᱞ ᱟᱠᱟᱫᱟ ᱢᱟᱱᱮ ᱟᱞᱮ ᱵᱤᱨ ᱨᱮᱱᱟᱜ ᱢᱟᱱᱮ ᱵᱤᱨ ᱫᱚ ᱢᱮᱱᱟᱜᱼᱟ ᱥᱟᱨᱡᱚᱢ ᱵᱤᱨ ᱜᱮ ᱢᱮᱱᱟᱜᱼᱟ ᱠᱤᱱᱛᱩ ᱩᱱᱟᱹᱜ ᱡᱮ ᱟᱫᱚ ᱢᱚᱴᱟᱜ ᱢᱮᱱᱛᱮ ᱢᱤᱫᱴᱟᱝ ᱫᱟᱨᱮ ᱱᱚᱣᱟ ᱫᱚ ᱵᱟᱹᱧ ᱵᱷᱟᱹᱵᱤᱛᱚᱜ ᱠᱟᱱᱟ ᱱᱮᱛᱟᱨ ᱱᱟ ᱥᱟᱨᱡᱚᱢ ᱫᱟᱨᱮ᱾
ᱮᱠᱫᱚᱢ ᱮᱠᱫᱚᱢ ᱮᱠᱫᱚᱢ ᱦᱮᱸ᱾
ᱢᱟᱹᱱᱢᱤᱭᱮ ᱢᱚᱴᱟ ᱦᱚᱪᱚᱣᱟᱜᱼᱟ?
ᱮᱸᱦᱮᱸᱜ ᱮᱸᱦᱮᱸᱜ ᱮᱸᱦᱮᱸᱜ ᱱᱤᱭᱟᱹ ᱢᱤᱫᱴᱟᱝ ᱞᱟᱴᱩ ᱢᱩᱪᱟᱹᱫ ᱨᱮ ᱵᱚᱱ ᱞᱟᱹᱭᱟ ᱥᱮ ᱫᱩᱠ ᱥᱮ ᱟᱵᱚᱣᱟᱜ ᱮᱴᱠᱮᱴᱚᱬᱮ ᱥᱮ ᱥᱮ ᱟᱱᱟᱴ ᱛᱮᱜᱮ ᱥᱮ ᱢᱤᱫᱴᱟᱱ ᱨᱚᱜᱽ ᱨᱮᱜᱮ ᱯᱚᱨᱤᱱᱚᱛᱚ ᱟᱠᱟᱱ ᱛᱟᱵᱚᱱᱟ? ᱢᱟᱱᱮ ᱫᱟᱨᱮ ᱫᱚ ᱵᱟᱵᱚᱱ ᱧᱮᱞ ᱥᱟᱦᱟᱣᱮᱫᱼᱟ ᱦᱮᱸ ᱵᱟᱝ ᱥᱮ?
ᱩᱸᱦᱩᱸᱜ᱾
ᱩᱸᱦᱩᱸᱜ ᱛᱟᱛᱮ ᱚᱱᱟ ᱠᱟᱹᱢᱤᱨᱮ ᱞᱟᱜᱟᱜ ᱠᱟᱱ ᱟᱨ ᱵᱟᱝ ᱞᱟᱜᱟᱜ ᱠᱟᱱ᱾ ᱢᱟᱱᱮ ᱟᱵᱚᱣᱟᱜ ᱫᱚ ᱪᱤᱱᱛᱟᱹ ᱞᱮᱠᱷᱟᱱ ᱫᱚ ᱟᱵᱚ ᱫᱚ ᱠᱷᱩᱵᱽ ᱵᱟᱝ ᱮᱴᱠᱮᱴᱚᱬᱮ ᱞᱮᱠᱷᱟᱱ ᱫᱟᱨᱮ ᱢᱟᱜ ᱩᱪᱤᱛ ᱫᱚ ᱵᱟᱝ ᱠᱟᱱ ᱛᱟᱵᱚᱱᱟ ᱤᱧᱟᱹᱜ ᱢᱮᱱ ᱞᱮᱠᱟᱛᱮ ᱫᱚ ᱢᱟᱱᱮ ᱦᱳᱭᱛᱳ ᱫᱚᱢᱮ ᱮᱴᱠᱮᱴᱚᱬᱮ ᱟᱠᱟᱱᱟ ᱛᱟᱦᱞᱮ ᱚᱸᱰᱮ ᱥᱚᱱᱟ ᱫᱟᱨᱮ ᱢᱟᱜᱽ ᱦᱩᱭᱩᱜᱼᱟ ᱱᱤᱝᱠᱟᱹᱱ ᱠᱤᱱᱛᱩ ᱱᱤᱛ ᱫᱚ ᱢᱚᱱᱮ ᱦᱩᱭᱩᱜ ᱠᱟᱱᱟ ᱦᱚᱭᱛᱳ ᱚᱸᱰᱮ ᱵᱟᱨᱮᱱᱫᱟᱭ ᱠᱚᱨᱟᱣᱮᱫᱼᱟ ᱛᱟᱹᱣ ᱨᱮ ᱦᱚᱸ ᱥᱮ ᱚᱸᱰᱮ ᱡᱟᱦᱟᱱᱟᱜ ᱮᱢᱱᱤ ᱜᱚᱰᱟ ᱞᱮᱠᱟ ᱡᱩᱛ ᱮᱫ-ᱟᱭ᱾ ᱠᱤᱱᱛᱩ ᱫᱟᱨᱮ ᱠᱚ ᱢᱟᱜ ᱯᱷᱟᱠᱟ ᱠᱟᱛᱮ ᱧᱮᱞᱮ ᱟᱠᱟᱱᱟ ᱧᱮᱞ ᱦᱩᱭᱩᱜ ᱠᱟᱱᱟ ᱪᱮ ᱵᱮᱞᱟᱛᱤᱠᱚ ᱠᱚ ᱨᱚᱦᱚᱭᱮᱫᱼᱟ ᱦᱳᱭ ᱱᱤᱝᱠᱟᱹ᱾ ᱟᱨ ᱟᱭᱢᱟ ᱡᱟᱭᱜᱟ ᱨᱮᱫᱚ ᱟᱨ ᱚᱲᱟᱜ ᱠᱚᱠᱚ ᱵᱮᱱᱟᱣᱮᱫᱼᱟ ᱠᱚ ᱦᱚᱭᱛᱚ ᱚᱱᱟ ᱯᱨᱚᱭᱚᱡᱚᱱ ᱵᱟᱹᱱᱩᱜ ᱛᱟᱭᱟ ᱠᱤᱱᱛᱩ ᱞᱟᱜᱟᱣ ᱠᱚᱨᱟᱣ ᱮᱫᱟᱭ ᱛᱚ ᱦᱩᱸ
ᱟᱫᱚ ᱱᱚᱣᱟ ᱫᱚ ᱪᱤ ᱟᱫᱚ ᱵᱚᱞᱛᱮ ᱪᱤᱠᱟᱹᱜ ᱦᱮᱸ ᱞᱟᱹᱭᱫᱟᱧ ᱞᱟᱹᱭᱮᱫ ᱛᱟᱦᱮᱸᱱᱤᱧ ᱵᱚᱞᱛᱮ ᱪᱤᱠᱟᱹᱜ ᱠᱟᱱᱟ ᱱᱚᱰᱮ ᱫᱚ ᱟᱵᱚ ᱫᱚ ᱫᱟᱨᱮ ᱨᱮᱱᱟᱜ ᱩᱢᱩᱞ ᱠᱚᱫᱚ ᱢᱟᱱᱮ ᱫᱟᱨᱮ ᱨᱮᱱᱟᱜ ᱩᱢᱩᱞ ᱵᱟᱵᱚᱱ ᱨᱚᱦᱚᱭᱟ ᱫᱟᱨᱮ ᱵᱚᱱ ᱢᱟᱜᱟᱼᱟ ᱮᱢᱚᱱ ᱢᱤᱫᱟᱝ ᱟᱵᱚ ᱫᱚ ᱢᱤᱫᱴᱟᱝ ᱵᱚᱱ ᱠᱷᱚᱡᱚᱜ ᱟᱨ ᱢᱤᱫᱴᱟᱝ ᱵᱚᱱ ᱠᱟᱹᱢᱤ ᱠᱟᱱᱟ᱾
ᱮᱠᱫᱚᱢ ᱮᱠᱫᱚᱢ ᱮᱠᱫᱚᱢ᱾ ᱱᱤᱛᱚᱜ ᱫᱚ ᱚᱱᱟ ᱨᱮᱜᱮ ᱛᱚ ᱚᱸᱰᱮ ᱚᱸᱰᱮ ᱜᱮᱛᱚ ᱟᱵᱚᱣᱟᱜ ᱫᱩᱠ ᱛᱟᱵᱚᱱ ᱫᱚ᱾ ᱱᱤᱛᱚᱜ ᱫᱚ ᱱᱤᱛᱚᱜ ᱫᱚ ᱚᱱᱟ ᱨᱚᱜᱽ ᱟᱡᱟᱨ ᱵᱟᱹᱲᱛᱤ ᱥᱮ ᱡᱟᱦᱟᱱᱟᱜ ᱡᱟᱦᱟᱱᱟᱜ ᱠᱷᱮᱛᱨᱮ ᱨᱮ ᱚᱱᱟ ᱚᱱᱟ ᱨᱮᱜᱮ ᱢᱩᱞ ᱠᱟᱨᱚᱱ ᱦᱩᱭ ᱟᱠᱟᱱᱟ ᱫᱟᱨᱮ ᱨᱚᱦᱚᱭ ᱯᱮ ᱥᱮ ᱫᱟᱨᱮ ᱩᱸ ᱢᱟᱜ ᱚᱱᱟᱜᱮ ᱟᱥᱚᱞ ᱠᱟᱨᱚᱱ ᱫᱚ ᱱᱤᱛᱚᱜ ᱫᱚ᱾
ᱡᱩᱫᱤ ᱯᱷᱮᱰᱟᱛ ᱠᱷᱚᱱᱮᱢ ᱧᱮᱞᱟᱢ ᱟᱨᱠᱤ
ᱦᱩᱸ ᱦᱩᱸ
ᱦᱩᱸ ᱦᱩᱸ
ᱠᱟᱨᱚᱱ ᱮ ᱡᱮᱢᱚᱱ ᱟᱵᱚ ᱫᱷᱩᱲᱤ ᱫᱷᱟᱹᱨᱛᱤ ᱡᱚᱠᱷᱚᱱ ᱛᱮᱭᱟᱨ ᱞᱮᱱᱟ ᱤᱧᱟᱹᱜ ᱢᱚᱱᱮ ᱞᱟᱹᱭᱟ ᱯᱩᱭᱞᱩ ᱫᱚ ᱡᱮᱢᱚᱱ ᱦᱟᱹᱞᱤ ᱦᱟᱹᱞᱭᱟᱹᱲ ᱡᱟᱦᱟᱸ ᱞᱮ ᱨᱮᱸᱜᱮᱡ ᱜᱮ ᱫᱩᱞᱟᱹᱲ ᱫᱷᱟᱹᱨᱛᱤ ᱵᱚᱱ ᱞᱟᱹᱭ ᱠᱮᱭᱟ ᱠᱤᱱᱛᱩ ᱱᱮᱛᱟᱨ ᱫᱚ ᱫᱩᱞᱟᱹᱲ ᱫᱷᱟᱹᱨᱛᱤ ᱞᱟᱹᱭ ᱫᱚ ᱵᱟᱝ ᱜᱟᱱᱚᱜ ᱠᱟᱱᱟ ᱦᱟᱹᱞᱤ ᱦᱟᱹᱲᱭᱟᱹᱨ ᱦᱚᱸ ᱞᱟᱹᱭ ᱵᱟᱝ ᱜᱟᱱᱚᱜ ᱠᱟᱱᱟ ᱱᱚᱣᱟ ᱫᱚ ᱪᱤᱠᱟ ᱚᱠᱟ ᱨᱮ ᱪᱚᱝ
ᱚᱠᱟ ᱨᱮᱪᱚᱝ ᱟᱫ ᱟᱠᱟᱱᱟ ᱦᱮᱸ ᱦᱮᱸ ᱥᱟᱹᱨᱤᱜᱮ ᱵᱟᱠᱷᱟᱱ ᱟᱹᱰᱤ ᱪᱮᱨᱦᱟ ᱨᱟᱱ ᱛᱟᱵᱚᱱᱟᱭ ᱞᱟᱹᱭ ᱞᱟᱹᱜᱤᱫ ᱫᱷᱩᱲᱤ ᱫᱷᱟᱹᱨᱛᱤ ᱢᱟᱱᱮ ᱠᱚᱭᱮᱠ ᱥᱚᱛᱚᱠ ᱵᱚᱪᱷᱚᱨ ᱡᱩᱫᱤ ᱞᱟᱦᱟ ᱢᱟᱱᱮ ᱠᱚᱭᱮᱠ ᱥᱮᱨᱢᱟ ᱵᱚᱪᱷᱚᱨ ᱜᱮ ᱡᱩᱫᱤᱢ ᱞᱟᱦᱟᱢ ᱪᱟᱞᱼᱟ ᱥᱮᱢ ᱧᱮᱞᱟᱢ ᱟᱹᱰᱤ ᱪᱮᱨᱦᱟ ᱮ ᱞᱮᱸᱜᱮᱡ ᱫᱷᱩᱲᱤ ᱫᱷᱟᱹᱨᱛᱤ ᱡᱚᱛᱚ ᱡᱟᱭᱜᱟ ᱨᱮᱜᱮ ᱢᱟᱱᱮ ᱢᱟᱱᱮ ᱢᱮᱫ ᱛᱮ ᱵᱟᱝ ᱢᱮᱫ ᱛᱮ ᱵᱟᱝ ᱧᱮᱞ ᱯᱮᱨᱮᱡᱚᱜ ᱞᱮᱠᱟ ᱱᱚᱝᱠᱟᱱᱟᱜ ᱢᱤᱫᱴᱮᱱ ᱢᱤᱫᱴᱟᱱ ᱫᱨᱤᱥᱚ ᱛᱟᱦᱮᱱ ᱛᱟᱵᱚᱱᱟ ᱠᱤᱱᱛᱩ ᱱᱚᱣᱟ ᱫᱚ ᱠᱚᱛᱷᱟᱣ ᱚᱱᱟ ᱠᱚᱛᱷᱟᱣ ᱱᱚᱜ ᱫᱚ ᱟᱫ ᱪᱟᱵᱟᱜ ᱠᱟᱱᱟ ᱢᱟᱱᱮ ᱟᱵᱚ ᱟᱛᱩ ᱠᱚᱨᱮ ᱢᱮᱱᱟᱜ ᱨᱮᱦᱚᱸ ᱠᱤᱱᱛᱩ ᱵᱟᱡᱟᱨ ᱥᱟᱦᱟᱨ ᱡᱟᱦᱟᱸ ᱛᱤᱱᱟᱹᱜ ᱠᱚ ᱚᱰᱚᱠ ᱪᱟᱞᱟᱜ ᱠᱟᱱᱟ ᱠᱚ ᱢᱟᱱᱮ ᱚᱱᱟ ᱡᱤᱱᱤᱥ ᱛᱮᱫ ᱫᱚ ᱚᱱᱠᱟᱜ ᱠᱟᱱ ᱜᱮᱭᱟ ᱚᱛᱷ ᱚᱪᱚᱭ ᱩᱱᱠᱩ ᱠᱚ ᱡᱚᱛᱚ ᱛᱮᱜᱮ ᱠᱚ ᱵᱩᱡᱷᱟᱹᱣ ᱟᱠᱚ ᱥᱤᱠ ᱠᱷᱤᱛᱚᱜ ᱦᱚᱲ ᱠᱟᱱᱟ ᱠᱚ ᱥᱤᱠ ᱠᱷᱤ ᱛᱤ ᱥᱚᱢᱟᱡ
ᱢᱟᱱᱮ ᱚᱱᱟ ᱤᱧ ᱠᱟᱛᱷᱟ ᱨᱤᱧ ᱞᱟᱹᱭ ᱫᱟ ᱢᱟᱹᱱᱢᱤ ᱠᱚᱛᱮ ᱱᱚᱝᱠᱟ ᱠᱚ ᱛᱮᱭᱟᱨ ᱟᱠᱟᱱᱟ ᱠᱟᱜ ᱛᱟᱵᱚᱱ ᱜᱮᱭᱟ ᱤᱧᱡᱤᱱᱤᱭᱟᱨ ᱠᱚ ᱡᱟᱦᱟᱸ ᱫᱚ ᱦᱩᱭᱩᱜ ᱠᱟᱱᱟ ᱟᱵᱚ ᱵᱚᱱ ᱦᱟᱻᱦᱟᱦᱟᱲᱟᱜ ᱜᱮ ᱦᱩᱭᱩᱜᱼᱟ ᱠᱤᱱᱛᱩ ᱡᱟᱦᱟᱸ ᱯᱚᱠᱨᱤᱛᱤᱭᱟᱜ ᱥᱤᱨᱡᱟᱹᱣ ᱠᱟᱱᱟ ᱚᱱᱟ ᱫᱚ ᱦᱟᱦᱟᱲᱟᱜ ᱠᱷᱚᱱ ᱦᱚᱸ ᱦᱟᱦᱟᱲᱟᱜ ᱜᱮᱭᱟ ᱢᱟᱱᱮ ᱦᱟᱦᱟᱲᱟᱜ ᱨᱮᱱᱟᱜ ᱚᱜᱚᱢ ᱫᱚᱨᱭᱟ ᱨᱮᱵᱚᱱ ᱵᱚᱦᱤᱞ ᱨᱮᱱ ᱦᱚᱸ ᱵᱟᱵᱚᱱ ᱧᱟᱢᱟ
ᱧᱮᱞ ᱢᱮ ᱦᱮᱸ ᱚᱱᱟ ᱦᱚᱸ ᱡᱚᱛᱷᱟᱛ ᱠᱟᱛᱷᱟ ᱠᱟᱱ ᱜᱮᱭᱟ ᱠᱤᱱᱛᱩ ᱯᱨᱚᱠᱤᱛ ᱧᱮᱞᱢᱮ ᱥᱤᱨᱡᱟᱹᱣ ᱫᱚ ᱡᱟᱦᱟᱸ ᱛᱚ ᱟᱵᱚᱨᱤᱱ ᱵᱮᱽᱜᱟᱭᱟᱱᱤᱠ ᱠᱚ ᱥᱤᱨᱡᱟᱹᱣ ᱛᱟᱵᱚ ᱚᱱᱟ ᱫᱚ ᱠᱚᱛᱷᱟ ᱱᱟ ᱠᱚᱛᱷᱟᱣ ᱱᱟ ᱥᱟᱭᱤᱰᱤ ᱮᱯᱷᱮᱠᱴ ᱠᱤᱪᱷᱩ ᱦᱚᱞᱚ ᱛᱟᱦᱮᱱ ᱛᱟᱦᱮᱱ ᱦᱮᱸ ᱵᱟᱝᱥᱮ ᱠᱤᱱᱛᱩ ᱱᱤᱭᱟᱹ ᱨᱮᱱᱟᱜ ᱫᱚ ᱠᱚᱱᱚ ᱥᱟᱭᱤᱰ ᱤᱯᱷᱮᱠᱴ ᱵᱟᱹᱱᱩᱜᱼᱟᱹᱱ
ᱦᱮᱸ ᱮᱠᱵᱟᱨ ᱚᱱᱟ ᱫᱚ ᱠᱟᱹᱴᱤᱡᱼᱟ ᱱᱟᱥᱮᱱᱟᱜ ᱱᱟᱥᱮᱱᱟᱜ ᱦᱚᱸ
ᱦᱮᱸ ᱦᱮᱸᱮᱸ ᱦᱸ ᱵᱚᱨᱚᱝ ᱠᱷᱚᱛᱤ ᱢᱮᱱᱟᱜᱼᱟ ᱱᱚᱣᱟ ᱢᱟᱜ ᱞᱮᱠᱟ
ᱦᱮᱸ ᱡᱮᱢᱚᱱ ᱡᱩᱫᱤᱧ ᱞᱟᱹᱭᱼᱟ ᱱᱚᱣᱟ ᱫᱤᱥᱚᱢ ᱨᱮ ᱡᱟᱦᱟᱸ ᱠᱚ ᱠᱷᱚᱛᱤᱭᱟᱱᱟᱜ ᱢᱮᱱᱟᱜᱼᱟ ᱚᱱᱟ ᱫᱚ ᱟᱹᱰᱤ ᱚᱛ ᱵᱷᱤᱛᱤᱨ ᱨᱮ ᱢᱮᱱᱟᱜᱼᱟ ᱱᱚᱣᱟ ᱫᱚ ᱵᱟᱭ ᱠᱷᱚᱛᱤ ᱵᱚᱱᱟ
ᱮᱠᱫᱚᱢ ᱮᱠᱫᱚᱢ ᱟᱨ ᱚᱱᱟ ᱫᱟᱨᱮ ᱪᱮᱛᱟᱱ ᱨᱮ ᱫᱟᱨᱮ ᱛᱟᱦᱮᱸ ᱞᱮᱱᱠᱷᱟᱱ ᱫᱚ ᱟᱨ ᱪᱟᱬ ᱛᱮᱜᱮ ᱵᱟᱭ ᱠᱷᱚᱛᱤ ᱵᱚᱱᱟ ᱪᱮᱫ ᱞᱮᱠᱟ ᱨᱮ ᱚᱱᱮ ᱡᱮᱱᱚ ᱵᱷᱩᱢᱤ ᱠᱚᱢᱯᱚ ᱥᱩ ᱥᱩᱱᱟᱢᱤ ᱚᱱᱟ ᱫᱚ ᱚᱱᱟ ᱠᱚᱨᱮᱱᱟᱜ ᱚᱵᱷᱟᱵᱽ ᱛᱟᱦᱮᱸ ᱞᱮᱱ ᱠᱷᱟᱱ ᱜᱮ ᱚᱱᱟ ᱠᱚ ᱵᱟᱹᱲᱛᱤ ᱦᱩᱭᱩᱜ ᱛᱟᱦᱮᱸᱱ
ᱦᱮᱸ ᱵᱟᱹᱲᱛᱤ ᱜᱮᱴ
ᱦᱮᱸ ᱟᱭᱢᱟ ᱥᱟᱨᱦᱟᱣ ᱜᱚᱝᱠᱮ ᱛᱟᱦᱮᱞᱮ ᱟᱞᱟᱝᱟᱜ ᱚᱠᱛᱚ ᱠᱚᱦᱚᱸ ᱦᱟᱸᱜ ᱪᱟᱵᱟᱭᱮᱱ ᱛᱟᱞᱟᱝᱼᱟ ᱡᱟᱠᱜᱮ ᱨᱚᱲ ᱠᱟᱛᱮ ᱟᱹᱰᱤ ᱱᱟᱯᱟᱭ ᱵᱩᱡᱷᱟᱹᱣ ᱮᱱᱟ
ᱤᱧᱦᱚᱸ ᱱᱟᱯᱟᱭᱤᱧ ᱵᱩᱡᱷᱟᱹᱣ ᱠᱮᱫᱟ ᱟᱢ ᱥᱟᱶ ᱯᱳᱭᱞᱳ ᱨᱚᱯᱚᱲ ᱠᱟᱛᱮᱫ ᱟᱹᱰᱤ ᱠᱤᱪᱷᱩ ᱜᱟᱯᱟᱞ ᱢᱟᱨᱟᱨᱟᱣ ᱮᱱᱟᱞᱟᱝ
ᱦᱮᱸ ᱮᱠᱫᱚᱢ ᱤᱧ ᱦᱚᱸ ᱟᱹᱰᱤ ᱱᱟᱯᱟᱭ ᱤᱧ ᱵᱩᱡᱽ ᱠᱮᱫᱟ ᱴᱷᱤᱠ ᱜᱮᱭᱟ ᱛᱟᱦᱚᱞᱮ ᱢᱟ ᱦᱮᱸ
ᱦᱮᱸ ᱴᱷᱤᱠ ᱜᱮᱭᱟ